ᱪᱮᱜ ᱠᱚ ᱢᱮᱱᱟ ᱟᱹᱞᱤᱧ ᱜᱮᱞᱤᱧ ᱠᱚᱞ ᱞᱟᱦᱟ ᱠᱮᱫ, ᱢᱮᱱ ᱮᱫᱟ ᱵᱟᱵᱮᱱ ᱨᱚᱲ ᱞᱮᱫᱼᱟ ᱪᱮᱫ ᱦᱚᱸ ᱢᱩᱪᱟᱹᱫᱽ ᱨᱮ ᱟᱨ ᱟᱹᱰᱤ ᱟᱹᱜᱩᱭ ᱥᱚᱢᱚᱭ ᱪᱟᱵᱟᱭᱮᱱᱟ ᱟᱹᱞᱤᱧ ᱢᱟ ᱵᱟᱹᱞᱤᱧ ᱫᱷᱮᱭᱟᱱᱟᱜ ᱠᱟᱱ ᱛᱟᱦᱮᱸᱱᱟ ᱥᱚᱢᱚᱭ ᱠᱚᱢᱟ, ᱟᱫᱚ ᱞᱟᱥᱴ ᱨᱮ ᱦᱟᱸᱜ ᱡᱚᱠᱷᱚᱱ ᱞᱤᱧ ᱧᱮᱞ ᱠᱮᱜᱼᱟ, ᱡᱮ ᱥᱟᱹᱨᱤᱜ ᱮ ᱱᱚᱜᱼᱚᱭ ᱟᱵᱮᱱ ᱵᱮᱱ ᱠᱚᱞ ᱵᱮᱱ ᱟᱵᱮᱱ ᱵᱟᱨᱫᱷᱚᱢ ᱞᱟᱜᱟᱨ ᱨᱮᱵᱮᱱ ᱠᱚᱞᱟ ᱡᱟᱦᱟᱸᱱ ᱫᱤᱠᱠᱟᱹᱛ ᱵᱟᱹᱱᱩᱜᱼᱟ ᱟᱹᱞᱤᱧ ᱴᱷᱮᱱ ᱥᱮ ᱫᱤᱱ ᱛᱤᱱᱟᱹᱜ ᱫᱷᱚᱢ ᱵᱮᱱ ᱢᱮᱱᱟ ᱤᱱᱟᱹᱜ ᱫᱚᱢ ᱵᱮᱱ ᱠᱚᱞᱟ ᱚᱱᱟ ᱠᱚ ᱢᱮᱱᱟ ᱯᱟᱸᱪ ᱫᱷᱚᱢ ᱯᱟᱥᱮᱡ ᱞᱤᱢᱤᱴ ᱢᱮᱱᱟᱜᱼᱟ᱾ ᱟᱫᱚ ᱯᱟᱸᱪ ᱫᱷᱚᱢ ᱵᱮᱱ ᱠᱚᱞᱟ ᱦᱟᱸᱜ ᱟᱹᱞᱤᱧ ᱴᱷᱮᱡ ᱾
ᱦᱳᱭ ᱦᱳᱭ ᱾
ᱟᱫᱚ ᱜᱟᱞᱢᱟᱨᱟᱣ ᱜᱟᱞᱢᱟᱨᱟᱣ ᱫᱚ ᱪᱮᱫ ᱦᱟᱸᱜ ᱵᱮᱱ ᱢᱮᱱᱮᱫ ᱠᱟᱱ ᱛᱟᱦᱮᱸᱱᱟ ᱮᱠᱟᱞ ᱦᱤᱲᱤᱧ ᱜᱚᱫ ᱠᱮᱫ ᱞᱤᱧ ᱟᱹᱞᱤᱧ ᱢᱟ᱾ ᱡᱟᱦᱟᱸᱱ ᱵᱷᱩᱞ ᱨᱮᱭᱟᱜ ᱫᱚ ᱵᱟᱝ ᱠᱟᱱᱟ ᱟᱫᱚ ᱪᱮᱜ
ᱦᱳᱭ ᱦᱳᱭ ᱵᱷᱩᱞ ᱟᱫᱚ ᱛᱟᱦᱚᱞᱮ ᱦᱳᱭ ᱞᱟᱹᱭᱮᱜ ᱟᱹᱧ ᱟᱹᱵᱤᱱᱟᱜ ᱢᱟᱵᱤᱱ ᱞᱟᱹᱭ ᱠᱮᱜᱼᱟ ᱟᱵᱤᱱ ᱟᱵᱤᱱᱟᱜ ᱪᱮᱫ ᱞᱮᱠᱟ ᱢᱟᱱᱮ ᱠᱚ ᱟᱹᱵᱤᱱᱟᱜ ᱟᱹᱵᱤᱱ ᱪᱮᱫ ᱞᱮᱠᱟ ᱛᱮ ᱵᱮᱱ ᱪᱤᱠᱟᱹᱭᱟ ᱜᱮᱭᱟ, ᱚᱱᱮ ᱪᱮᱫ ᱠᱚᱵᱤᱱ ᱪᱤᱠᱟᱹᱭᱟᱹ ᱛᱟᱦᱚᱞᱮ ᱵᱤᱱ ᱞᱟᱹᱭ ᱴᱷᱤᱠ ᱜᱮᱭᱟ ᱛᱟᱦᱚᱞᱮ ᱟᱞᱤᱧ ᱦᱚᱸ ᱢᱤᱫᱴᱤᱡ ᱠᱷᱟᱴᱚ ᱢᱟᱪᱷᱟ ᱛᱮᱞᱤᱧ ᱞᱟᱹᱭ ᱜᱮᱭᱟ ᱞᱟᱹᱭᱟ ᱦᱟᱸᱜ᱾ ᱛᱟᱦᱚᱞᱮ ᱠᱟᱹᱡ ᱟᱢᱟᱜ ᱟᱵᱤᱱᱟᱜ ᱜᱮᱞᱤᱧ ᱞᱟᱹᱭᱮᱜ-ᱟ ᱡᱮ ᱦᱮᱸ ᱟᱹᱵᱤᱱ ᱫᱚ ᱢᱟᱱᱮ ᱦᱚᱭᱛᱚ ᱟᱹᱰᱤ ᱠᱚᱥᱴᱚ ᱛᱮᱵᱤᱱ ᱚᱞᱚᱜ ᱯᱟᱲᱦᱟᱣ ᱠᱟᱱᱟ ᱠᱟᱛᱷᱟ ᱨᱮ ᱵᱩᱡᱷᱟᱹᱜ ᱠᱟᱱᱟ ᱡᱮ ᱟᱹᱵᱤᱱᱟᱜ ᱠᱟᱢᱟᱣ ᱠᱟᱛᱮᱫ ᱵᱤᱱ ᱚᱞᱚᱜ ᱯᱟᱲᱦᱟᱜ ᱠᱟᱱᱟ᱾ ᱛᱟᱦᱚᱞᱮ ᱟᱹᱵᱤᱱ ᱫᱚ ᱢᱟᱱᱮ ᱱᱟᱜ ᱦᱚᱭᱛᱚ ᱵᱤᱱ ᱞᱟᱹᱭ ᱠᱮᱜᱼᱟ ᱪᱮᱫ ᱵᱤᱱ ᱪᱤᱠᱟᱹᱭ ᱜᱮᱭᱟ ᱤᱥᱠᱩᱞ ᱨᱮ ᱠᱤᱱᱛᱩ ᱪᱤᱞᱤ ᱠᱟᱱᱟ ᱵᱤᱱ ᱠᱟᱹᱡ ᱞᱟᱹᱭ ᱞᱮᱠᱷᱟᱱ ᱫᱚ ᱵᱷᱟᱹᱜᱤ ᱠᱚᱜᱼᱟ᱾ ᱪᱮᱫ ᱵᱤᱧ ᱪᱤᱠᱟᱹᱭ ᱜᱮᱭᱟ?
ᱟᱹᱞᱤᱧ ᱫᱚ ᱱᱚᱜᱼᱚᱭ ᱢᱮᱛᱟᱜ ᱢᱮ ᱱᱮᱛᱟᱨ ᱠᱟᱛᱮᱫ ᱢᱟ ᱚᱱᱟ ᱟᱹᱰᱤ ᱱᱟᱣᱟ ᱱᱟᱣᱟ ᱤᱝᱞᱤᱥ ᱢᱤᱰᱤᱭᱟᱢ ᱠᱚ ᱠᱷᱩᱞᱟᱹᱣ ᱵᱟᱲᱟ ᱟᱠᱟᱜᱼᱟ ᱛᱚ ᱚᱸᱰᱮ ᱜᱮ ᱟᱹᱞᱤᱧ ᱢᱮᱛᱟᱜ ᱢᱮ ᱩᱱᱠᱩ ᱯᱟᱹᱴᱷᱩᱣᱟᱹ ᱠᱚᱞᱤᱧ ᱪᱮᱫ ᱵᱟᱲᱟ ᱟᱠᱚᱣᱟ᱾ ᱟᱨ ᱥᱮ ᱢᱮᱛᱟᱜ ᱢᱮ ᱜᱤᱫᱽᱨᱟᱹ ᱠᱚᱞᱤᱧ ᱪᱮᱫ ᱵᱟᱲᱟ ᱠᱚᱣᱟ ᱯᱟᱲᱦᱟᱜ ᱠᱚᱜᱮ ᱢᱤᱫᱴᱮᱱ ᱴᱤᱪᱟᱨ ᱞᱮᱠᱟᱱ ᱨᱩᱯ ᱞᱤᱧ ᱦᱟᱛᱟᱣ ᱠᱟᱜᱼᱟ ᱱᱤᱛᱚᱜ ᱫᱚ ᱱᱤᱛ ᱦᱟᱹᱵᱤᱡ ᱫᱚ ᱵᱚᱞᱮ ᱛᱟᱭᱱᱚᱢ ᱛᱮᱫᱚ ᱠᱚ ᱢᱮᱱᱼᱟ ᱪᱮᱫ ᱢᱮᱱᱟᱜᱼᱟ ᱵᱟᱹᱱᱩᱜᱼᱟ ᱚᱱᱟ ᱪᱮᱠᱟᱢ ᱞᱟᱹᱭ ᱠᱮᱭᱟ᱾ ᱟᱫᱚ ᱱᱤᱛᱚᱜ ᱫᱚ ᱦᱟᱸᱜ ᱚᱱᱟ ᱜᱮᱞᱤᱧ ᱦᱟᱛᱟᱣ ᱠᱟᱜᱼᱟ ᱟᱨ ᱟᱵᱮᱱ ᱜᱮ ᱦᱟᱸᱜ ᱞᱟᱹᱭ ᱵᱮᱱ? ᱟᱨ ᱡᱩᱫᱤ ᱟᱨᱦᱚᱸ ᱚᱱᱠᱟᱱᱟᱜ ᱡᱟᱦᱟᱸᱱᱟᱜ ᱠᱩᱠᱞᱤ ᱠᱚ ᱛᱟᱦᱮᱸᱱᱟ ᱦᱟᱸᱜ ᱟᱨᱦᱚᱸ ᱚᱱᱠᱟ ᱠᱩᱠᱞᱤ ᱨᱩᱣᱟᱹᱲ ᱟᱹᱞᱤᱧ ᱵᱮᱱ ᱦᱟᱸᱜ ᱵᱟᱹᱭ ᱵᱟᱹᱭᱛᱮ ᱟᱨᱦᱚᱸ ᱵᱮᱱ ᱵᱩᱡᱷᱟᱹᱣ ᱤᱫᱤᱭᱟ᱾
ᱦᱩᱸ
ᱤᱭᱟ ᱱᱟᱜ ᱱᱚᱜᱼᱚᱭ ᱠᱚᱞᱮᱡᱽ ᱵᱤᱱᱤᱰ ᱠᱚᱞᱤᱧ ᱯᱟᱲᱦᱟᱜ ᱵᱤᱱᱤᱰ ᱜᱮᱞᱤᱧ ᱦᱮᱸ ᱵᱤᱱᱤᱰ ᱠᱚᱞᱮᱡᱽ ᱨᱮᱱᱟᱜ ᱵᱤᱱᱤᱰ ᱞᱤᱧ ᱮᱢ ᱠᱮᱜᱼᱟ ᱱᱚᱜᱚᱭ ᱦᱟᱸᱜ ᱱᱤᱛᱚᱜ ᱫᱚ ᱪᱷᱩᱴᱤ ᱨᱮ ᱢᱮᱱᱟᱜ ᱟᱠᱟᱫ ᱞᱤᱧᱟ᱾ ᱛᱟᱦᱚᱞᱮ ᱟᱹᱞᱤᱧ ᱦᱚᱸᱞᱤᱧ ᱢᱚᱱᱮ ᱠᱟᱜᱼᱟ ᱡᱮ, ᱟᱹᱞᱤᱧ ᱟᱹᱵᱤᱱ ᱞᱮᱠᱟᱜᱮ ᱢᱚᱱᱮ ᱠᱟᱭ ᱡᱮ ᱟᱭᱳ-ᱵᱟᱵᱟ ᱛᱤᱱᱟᱹᱜ ᱢᱟᱱᱮ ᱯᱩᱭᱥᱟᱹ ᱮᱢᱚᱜᱼᱟ ᱛᱟᱦᱚᱞᱮ ᱡᱟᱦᱱᱟᱜ ᱢᱤᱫᱴᱤᱡ ᱠᱟᱹᱢᱤ ᱠᱚ ᱵᱮᱵᱚᱥᱛᱷᱟ ᱦᱩᱭᱩᱜᱼᱟ᱾ ᱟᱫᱚ ᱱᱟᱜ ᱢᱟᱱᱮ ᱞᱟᱹᱭ ᱦᱚᱴᱚ ᱢᱟᱱᱮ ᱞᱟᱹᱭ ᱠᱟᱜ ᱟᱠᱚ ᱢᱚᱡᱽ ᱱᱟᱦᱟᱜ ᱠᱟᱹᱢᱤ ᱠᱚᱫᱚ ᱱᱟᱦᱟᱜ ᱧᱟᱢᱚᱜᱼᱟ ᱢᱮᱱᱠᱷᱟᱱ ᱠᱟᱹᱡ ᱞᱟᱜᱟᱜ ᱜᱮᱭᱟ ᱱᱟᱦᱟᱜ ᱢᱤᱫ ᱪᱟᱸᱫᱳ ᱵᱟᱨ ᱪᱟᱸᱫᱳ ᱚᱱᱠᱟ ᱞᱟᱜᱟᱜᱼᱟ᱾ ᱦᱩᱸ ᱢᱤᱫᱴᱤᱡ ᱡᱟᱦᱟᱸ ᱞᱮᱠᱟ ᱨᱮᱭᱟᱜ ᱦᱟᱫ ᱠᱷᱚᱨᱪᱟ ᱱᱤᱡᱮ ᱞᱟᱹᱜᱤᱫ ᱫᱚᱴᱤᱡ ᱦᱮᱸ᱾
ᱟᱨ ᱢᱤᱫ ᱫᱚᱢ ᱨᱚᱲ ᱫᱚᱲᱚᱦᱟᱭ ᱵᱮᱱ ᱦᱟᱸᱜ ᱛᱷᱚᱲᱟ ᱜᱟᱱ ᱚᱸᱰᱮ ᱟᱲᱟᱝ ᱠᱚ ᱮᱠᱟᱞ ᱵᱟᱝ ᱟᱸᱡᱚᱢ ᱞᱮᱱᱟ᱾ ᱢᱮᱱ ᱠᱮᱫᱟ ᱵᱮᱱ ᱜᱚᱜᱚ-ᱵᱟᱵᱟ ᱪᱮᱫ ᱪᱚᱝᱸᱚᱱᱠᱟ ᱚᱱᱠᱟ ᱵᱟᱹᱞᱤᱧ ᱵᱩᱡᱷᱟᱹᱣ ᱞᱮᱜᱼᱟ᱾
ᱦᱚ ᱢᱟᱱᱮ ᱢᱟᱱᱮ ᱜᱚᱜᱚ-ᱵᱟᱵᱟ ᱛᱤᱱᱟᱹᱜ ᱫᱤᱱ ᱢᱟᱱᱮ ᱯᱩᱭᱥᱟᱹ ᱠᱚᱠᱚ ᱯᱩᱭᱥᱟᱹ ᱠᱚᱠᱚ ᱮᱢᱚᱜᱼᱟ ᱦᱮᱸᱥᱮ᱾ ᱵᱩᱡᱷᱟᱹᱣᱮᱫ ᱟᱹᱵᱤᱱ ᱟᱨ ᱨᱚᱲ ᱵᱤᱱ ᱟᱸᱡᱚᱢᱮᱫᱼᱟ ᱱᱤᱛᱚᱜ᱾
ᱦᱮᱸ ᱦᱮᱸ ᱟᱸᱡᱚᱢᱚᱜ ᱠᱟᱱ ᱜᱮᱭᱟ ᱱᱤᱛᱚᱜ ᱫᱚ ᱱᱟᱯᱟᱭ ᱜᱮ ᱦᱟᱸᱜ ᱱᱮ ᱢᱤᱫ ᱫᱚᱢ ᱦᱟᱸᱜ
ᱦᱚ ᱦᱳᱭ ᱟᱹᱵᱤᱱᱟᱜ ᱦᱚᱸ ᱵᱟᱹᱞᱤᱧ ᱟᱸᱡᱚᱢᱮᱫ ᱛᱟᱦᱮᱸᱫ ᱡᱮ ᱪᱮᱫ ᱚᱱᱠᱟ ᱵᱤᱱ ᱞᱟᱹᱭᱮᱫ ᱢᱟᱱᱮ ᱪᱮᱫ ᱪᱚ ᱯᱟᱞᱮ ᱦᱚᱭᱛᱚ ᱞᱟᱹᱭ ᱥᱟᱱᱟᱭᱮᱫ ᱵᱱ ᱛᱟᱦᱮᱸᱜ ᱚᱝᱠᱟ ᱦᱚᱭᱛᱚ ᱵᱟᱹᱞᱤᱧ ᱟᱸᱚᱢ ᱞᱮᱜ ᱟᱹᱞᱤᱧ ᱦᱚᱸ ᱟᱪᱪᱷᱟ ᱞᱮᱜᱼᱟᱞᱤᱧ ᱢᱟᱱᱮ ᱱᱚᱜ ᱚᱭ ᱜᱚᱜᱚ ᱵᱟ ᱲᱟ ᱟᱵᱚ ᱜᱚᱜᱚ ᱠᱚ ᱵᱟᱵᱟ ᱠᱚ ᱱᱚᱜᱼᱚᱭ ᱢᱟᱱᱮ ᱛᱤᱱᱟᱹᱜ ᱫᱤᱱ ᱠᱚ ᱯᱟᱲᱦᱟ ᱟᱵᱚᱱᱟ ᱱᱤᱛᱚᱜ ᱢᱟ ᱵᱚᱱ ᱞᱟᱹᱴᱩ ᱤᱫᱤᱜ ᱛᱟᱦᱞᱮ ᱱᱚᱜᱼᱚᱭ ᱢᱟᱱᱮ ᱡᱟᱦᱟᱸ ᱞᱮᱠᱟᱛᱮ ᱢᱤᱫᱴᱤᱡ ᱢᱤᱫᱴᱤᱡ ᱱᱤᱡᱮ ᱞᱟᱹᱜᱤᱫ ᱦᱚᱸ ᱢᱤᱫᱴᱤᱡ ᱱᱚᱜᱼᱚᱭ ᱡᱮᱢᱚᱱ ᱠᱩᱲᱤ ᱜᱤᱫᱽᱨᱟᱜ ᱫᱚ ᱪᱩᱲᱤ ᱢᱟᱞᱟ ᱠᱷᱚᱱ ᱮᱦᱚᱵ ᱠᱟᱛᱮ ᱡᱚᱛᱚ ᱠᱤᱪᱷᱩ ᱜᱮ ᱢᱤᱫᱴᱤᱡ ᱞᱟᱜᱟᱜ ᱜᱮᱭᱟ ᱦᱮᱸᱥᱮ
ᱦᱮᱸ
ᱡᱚᱛᱚ ᱡᱚᱛᱚ ᱠᱤᱪᱷᱩ ᱜᱮ ᱞᱟᱜᱟᱜ ᱛᱟᱵᱚᱱ ᱜᱮᱭᱟ ᱢᱟᱱᱮ ᱱᱤᱛᱚᱜ ᱢᱟ ᱫᱚ ᱱᱟᱜ ᱵᱷᱟᱹᱜᱤ ᱨᱚ ᱠᱚᱢ ᱟᱹᱰᱤ ᱨᱚᱠᱚᱢ ᱥᱟᱡᱟᱣ ᱠᱚᱦᱚᱸ ᱦᱩᱭᱩᱜ ᱠᱟᱱᱟ ᱧᱮᱞᱮᱫ ᱜᱮᱭᱟ ᱵᱤᱱ ᱦᱮᱸᱥᱮ ᱟᱛᱮ ᱟᱛᱩ ᱠᱚᱨᱮ ᱦᱚᱸ ᱠᱩᱲᱤ ᱜᱤᱫᱽᱨᱟᱹ ᱠᱚᱵᱤᱱ ᱧᱮᱞᱮᱜ ᱠᱚᱜᱮᱭᱟ ᱦᱟᱸᱜ ᱪᱮᱞᱠᱟ ᱠᱚ ᱥᱟᱡᱟᱜ ᱠᱟᱱ ᱜᱮᱭᱟ ᱦᱮᱸᱥᱮ ᱛᱚ ᱟᱯᱮ ᱥᱮᱫ ᱫᱚ ᱱᱟᱸᱦ ᱟᱞᱮ ᱥ ᱥᱮᱫ ᱫᱚ ᱟᱨᱦᱚᱸ ᱵᱟᱡᱟᱨ ᱡᱟᱭᱜᱟ ᱛᱚ ᱟᱞᱮ ᱥᱮᱫ ᱫᱚ ᱟᱨᱦᱚᱸ ᱵᱟᱡᱟᱨ ᱡᱟᱭᱜᱟ ᱛᱚ ᱟᱫᱚ ᱠᱷᱩᱵ ᱡᱩᱠ ᱠᱚ ᱥᱟᱡᱟᱜ ᱜᱮᱭᱟ ᱠᱚ ᱱᱚᱝᱠᱟ ᱦᱩ ᱠᱷᱩᱵ ᱡᱳᱨ ᱠᱚ ᱥᱟᱡᱟᱜ ᱜᱮᱭᱟ ᱢᱟᱱᱮ ᱵᱷᱟᱜᱤ ᱜᱮ ᱥᱟᱡᱼᱟ ᱫᱟᱢ ᱠᱚᱦᱚᱸ ᱪᱩᱲᱤ ᱢᱟᱞᱟ ᱠᱚᱨᱮᱱᱟᱜ ᱫᱟᱢ ᱦᱚᱸ ᱟᱫᱚ ᱚᱱᱟ ᱜᱮᱞᱤᱧ ᱢᱚᱱᱮᱭ ᱠᱟᱜ-ᱟ ᱡᱮ ᱢᱤᱫ ᱡᱟᱦᱟᱱᱟᱜ ᱜᱮᱞᱤᱧ ᱠᱟᱹᱢᱤᱭᱟ ᱟᱫᱚ ᱢᱚᱱᱮ ᱠᱟᱜ ᱞᱤᱧ ᱢᱤᱫ ᱪᱟᱸᱫᱚ ᱵᱟᱨ ᱪᱟᱸᱫᱚ ᱵᱷᱤᱛᱤᱨ ᱨᱮ ᱦᱚᱭᱛᱚ ᱱᱟᱦ ᱥᱚᱯᱤᱝ ᱢᱚᱞ ᱠᱟᱹᱢᱤ ᱠᱚ ᱮᱢᱟᱞᱤᱧᱟ ᱚᱱᱠᱟ ᱛᱮᱜ ᱢᱮᱱᱟᱜᱼᱟ ᱟᱯᱮ ᱥᱮᱫ ᱫᱚ ᱫᱚᱢᱮ ᱦᱚᱭ ᱟᱭ ᱥᱮᱫ ᱫᱚᱢᱮ ᱡᱩᱨ ᱦᱚᱭ ᱨᱮᱱᱟᱜ ᱢᱤᱫᱴᱤᱡ ᱟᱣᱟᱡᱽ ᱟᱯᱮᱥᱮᱫ ᱫᱚᱢᱮ ᱦᱚᱭᱽ ᱟᱭ ᱯᱟᱞᱮᱫ ᱫᱚᱢᱮ ᱡᱩᱨ ᱚᱝ ᱠᱟ ᱦᱚᱭ ᱨᱮᱱᱟᱜ ᱢᱤᱫᱴᱤᱱ ᱟ-ᱟᱸᱡᱚᱢᱚᱜ ᱠᱟᱱᱟ
ᱦᱮᱸ ᱟᱫᱚ ᱱᱚᱜ ᱚᱭ ᱵᱟᱦᱨᱮ ᱞᱤᱧ ᱦᱮᱡ ᱟᱠᱟᱱ ᱟᱫᱚ ᱱᱤᱛᱚᱜ ᱪᱮᱞᱠᱟ ᱱᱤᱛᱚᱜ ᱦᱚᱸᱭ ᱨᱮᱭᱟᱜ ᱟᱣᱟᱡ ᱥᱟᱰᱮᱜ ᱠᱟᱱ ᱜᱮᱭᱟ ᱥᱮ ᱵᱟᱝ
ᱟᱸᱻ ᱩᱱᱤᱛᱚᱜ ᱵᱟᱝ ᱥᱟᱰᱮ ᱠᱟᱱᱟ
ᱚ ᱦᱮᱸ ᱢᱟ ᱱᱤᱠᱟᱭ ᱜᱮ ᱦᱟᱸᱜ ᱞᱤᱧ ᱛᱟᱦᱮᱸ ᱦᱟᱛᱟᱲᱚᱜᱼᱟ ᱚᱱᱟ ᱠᱚ ᱢᱮᱱᱟ ᱚᱠᱟᱥᱮᱫ ᱦᱟᱸᱜ ᱦᱚᱭ ᱠᱟᱫᱟ ᱚᱱ ᱦᱛᱭ ᱫᱟ ᱚᱱᱛᱮ ᱠᱷᱚᱪ ᱦᱟᱸᱜ ᱞᱤᱧ ᱫᱮᱭᱟᱣ ᱠᱟᱜᱼᱟ ᱟᱨ ᱱᱤᱛᱮ ᱞᱤᱧ ᱠᱚᱭᱚᱜᱼᱟ ᱠᱟ ᱮᱴᱟᱜ ᱱᱟᱠᱷᱟ ᱚᱞᱮ ᱡᱮᱢᱚᱱ ᱱᱚᱝᱠᱟ ᱦᱚᱭ ᱠᱚ ᱵᱟᱝ ᱥᱟᱰᱮ ᱟᱫᱚ ᱪᱮᱜ ᱠᱚ ᱢᱮᱱᱟ ᱟᱹᱰᱤ ᱱᱟᱯ ᱯᱟᱭ ᱵᱮᱱ ᱞᱟᱹᱭ ᱠᱟᱜᱼᱟ ᱡᱮ ᱟᱵᱮᱱ ᱦᱚᱸ ᱪᱮᱜ ᱠᱟᱹᱢᱤ ᱵᱮᱱ ᱢᱮᱱᱮᱜ ᱠᱷᱟᱱ ᱵᱮᱱ ᱠᱟᱹᱢᱤᱭᱟ ᱦᱟᱸᱜ ᱟᱫᱚ ᱟᱞᱤᱧ ᱦᱚᱸ ᱦᱚᱸ ᱞᱤᱧ ᱱᱮᱦᱚᱨᱚᱜᱼᱟ ᱡᱮ ᱚᱱᱟ ᱠᱟᱹᱢᱤ ᱫᱚ ᱢᱚᱡᱽ ᱱᱟᱯᱟᱭ ᱛᱮᱵᱮᱱ ᱧᱟᱢ ᱟᱨ ᱵᱮᱱ ᱪᱮᱜ ᱠᱚ ᱢᱮᱱᱟ ᱟ ᱚᱸᱰᱮ ᱜᱮ ᱟᱵᱮᱱᱟᱜ ᱚᱠᱟ ᱡᱟᱸᱜᱟ ᱢᱮᱱᱟᱜᱼᱟ ᱚᱸᱰᱮ ᱢᱚᱡᱽ ᱛᱮ ᱵᱮᱱ ᱫᱚᱦᱚ ᱫᱟᱲᱮ ᱛᱟᱵᱮᱱ ᱟᱨ ᱪᱮᱜ ᱞᱤᱧ ᱢᱮᱱᱟ ᱡᱟᱹᱥᱛᱤ ᱫᱚ ᱦᱟᱸᱜ ᱟᱫᱚ ᱚᱱᱮ ᱠᱚ ᱢᱮᱱᱟ ᱪᱮᱫ ᱦᱮᱸ ᱞᱚᱲ ᱵᱮᱱ
ᱟᱸ ᱞᱮᱜ ᱤᱧ ᱯᱟᱲᱦᱟᱣ ᱠᱚᱫᱚ ᱱᱟᱸᱦ ᱟᱹᱨᱤ ᱱᱟᱸᱦ ᱯᱩᱨᱟᱹᱜ ᱛᱟᱹᱞᱤᱧᱟ ᱢᱮᱱᱠᱷᱟᱱ ᱚᱱᱟ ᱥᱟᱶ ᱥᱟᱶᱛᱮ ᱢᱤᱜᱴᱤᱡ ᱠᱟᱹᱢᱤ ᱦᱩᱭᱩᱜᱼᱟ ᱛᱚ ᱢᱤᱜᱴᱤᱡ ᱱᱤᱡᱮᱨᱟᱜ ᱢᱤᱜᱴᱤᱡ ᱱᱟ ᱦᱟᱛ ᱠᱷᱚᱨᱪᱟ ᱞᱟᱹᱜᱤᱫ ᱟᱭᱳ ᱵᱟᱵᱟ ᱦᱚᱸ ᱱᱮᱛᱟᱨ ᱢᱟᱨᱟᱝ ᱤᱫᱤᱜ ᱠᱟᱱᱟ ᱵᱚᱱ ᱥᱮ ᱠᱚᱭ ᱦᱚᱸ ᱵᱟᱝ ᱥᱟᱱᱟ ᱠᱟᱱᱟ ᱚᱱᱟ ᱠᱚ ᱠᱷᱟᱹᱛᱤᱨ ᱛᱮᱜᱮ ᱦᱩᱸᱜ-ᱩ
ᱟᱪᱪᱷᱟ ᱢᱤᱫᱴᱮᱡ ᱠᱩᱠᱞᱤᱞᱤᱧ ᱫᱚᱦᱚᱭ ᱫᱟ ᱱᱚᱰᱮ ᱟᱨ ᱟᱹᱰᱤ ᱜᱟᱱ ᱦᱚᱲ ᱞᱤᱧ ᱧᱮᱞ ᱠᱟᱜ ᱠᱚᱣᱟ ᱡᱮ ᱟᱭᱢᱟ ᱞᱮᱠᱟᱱ ᱤᱭᱟᱹ ᱨᱮᱠᱚ ᱠᱟᱹᱢᱤ ᱠᱟᱱᱟ ᱠᱟᱢᱯᱟᱱᱤ ᱨᱮ ᱟᱫᱚ ᱟᱹᱞᱤᱧ ᱦᱚᱸ ᱱᱚᱜᱼᱚᱭ ᱠᱚ ᱯᱷᱟᱥᱟ ᱯᱷᱟᱥᱟᱣ ᱠᱟᱜ ᱞᱤᱧᱟ ᱟᱫᱚ ᱚᱝ ᱠᱟᱱᱟᱜ ᱨᱮᱫᱚ ᱟᱞᱚᱵᱮᱱ ᱯᱷᱟᱥᱟᱣ ᱛᱟᱦᱮ ᱱᱚ ᱜᱚᱜᱼᱟ ᱡᱮᱛᱮᱡᱽ ᱢᱤᱫ ᱵᱟᱨ ᱦᱚᱲ ᱫᱚ ᱮᱠᱟᱞ ᱠᱚ ᱢᱮᱱᱟ ᱟᱵᱮᱱ ᱦᱟᱸᱜ ᱢᱮᱛᱟᱜ ᱵᱮᱱ ᱱᱤᱱᱟᱹᱜ ᱯᱚᱭᱥᱟ ᱡᱟᱟᱭ ᱢᱮ ᱟᱨ ᱱᱤᱱ ᱢᱟᱹᱱᱟᱹ ᱢᱟᱹᱱ ᱱᱤᱱᱟᱹᱜ ᱠᱟᱛᱮᱜ ᱵᱮᱱ ᱧᱟᱢᱟ ᱢᱟᱱ ᱞᱮ ᱚᱸᱰᱮ ᱠᱚ ᱢᱮᱛᱟᱜ ᱵᱮᱱᱟ ᱵᱟᱨᱳ ᱦᱟᱡᱟᱨ ᱡᱟᱢᱟᱭ ᱵᱮᱱ ᱥᱮ ᱢᱮᱛᱟᱜ ᱢᱮ ᱟᱨ ᱢᱟᱹᱦᱱᱟᱹ ᱢᱟᱹᱦᱱᱟᱹ ᱵᱟᱭᱤᱥ ᱦᱟᱡᱟᱨ ᱵᱮᱱ ᱧᱟᱢᱟ ᱛᱮᱭᱤᱥ ᱦᱟᱡᱟᱨ ᱵᱮᱱ ᱧᱟᱢᱟ ᱡᱩᱫᱤ ᱠᱚ ᱢᱮᱛᱟ ᱵᱮᱱ ᱠᱟᱱᱟ ᱦᱟᱸᱜ ᱟᱵᱮᱱ ᱫᱚ ᱯᱚᱭᱥᱟ ᱡᱟᱢᱟᱭ ᱵᱮᱱ ᱱᱚᱣᱟ ᱠᱟᱢᱯᱟᱱᱤ ᱜᱮ ᱱᱟᱦ ᱦᱟᱱᱟ ᱠᱟᱢ ᱯᱟᱱᱤ ᱠᱟᱱᱟ ᱛᱚ ᱚᱱᱟ ᱠᱚᱨᱮ ᱫᱚ ᱦᱟᱸᱜ ᱮᱠᱟᱞ ᱜᱮ ᱟᱞᱚᱵᱮᱱ ᱠᱟᱹᱢᱤᱭᱟ ᱪᱮᱫᱟᱜ ᱟᱭ ᱟᱭᱢᱟ ᱦᱚᱲ ᱟᱹᱞᱤᱧ ᱦᱚᱸ ᱠᱚ ᱯᱟᱥᱟᱣ ᱯᱟᱥᱟᱣ ᱠᱟᱜ ᱞᱤᱧᱟ ᱟᱨ ᱟᱹᱞᱤᱧ ᱨᱮᱱ ᱜᱟᱛᱮ ᱠᱚᱦᱚᱸ ᱮᱠᱟᱞ ᱠᱚ ᱯᱟᱥᱟᱣ ᱵᱟᱲᱟ ᱞᱮᱱᱟ᱾ ᱟᱨ ᱢᱮᱛᱟᱜ ᱢᱮ ᱩᱱᱠᱩ ᱦᱚᱸ ᱱᱤᱛᱚᱜ ᱵᱟᱠᱚ ᱠᱟᱹᱢᱤ ᱠᱟᱱᱟ ᱚᱱᱟᱨᱮ ᱚᱱᱟ ᱨᱮᱫᱚ ᱢᱮᱛᱟᱜ ᱢᱮ ᱠᱷᱟᱹᱞᱤ ᱦᱟᱹᱱᱤ ᱱᱟᱹᱭ ᱥ ᱤᱱᱨᱟ ᱵᱟᱲᱟᱢ ᱫᱟᱬᱟ ᱵᱟᱰᱟᱭ ᱢᱮ ᱪᱮᱫ ᱠᱚ ᱪᱚ ᱮᱠᱟᱞᱮ ᱟᱹᱰᱤ ᱢᱩᱥᱠᱤᱞ ᱜᱮᱭᱟ ᱦᱮᱸ ᱚᱱᱟ ᱪᱮᱜ ᱠᱟᱹᱢᱤ ᱠᱚ ᱢᱮᱛᱟᱜ ᱠᱟᱱᱟ ᱦᱟᱸᱜ ᱚᱱᱟᱫᱚ ᱱᱩᱛᱩᱢ ᱫᱚ ᱵᱟᱹᱞᱤᱧ ᱨᱚᱲᱟ ᱪᱮᱫᱟᱜ ᱚᱱᱟ ᱵᱟᱝ ᱜᱤ
ᱪᱮᱱ ᱞᱮᱠᱟ ᱢᱤᱫᱴᱤᱡ ᱦᱳᱭ ᱦᱳᱭ ᱢᱟᱱᱮ ᱪᱮᱱ ᱞᱮᱠᱟ ᱚᱱᱟ ᱫᱚ ᱚ ᱦᱳᱭ ᱟᱹᱞᱤᱧ ᱦᱚᱸ ᱱᱚᱝᱠᱟ ᱠᱚ ᱢᱮᱛᱟ ᱵᱟᱲᱟ ᱠᱟᱜ ᱞᱤᱧᱟ ᱠᱤᱱᱛᱩ ᱟᱞᱤᱧ ᱫᱚ ᱢᱟᱲᱟᱝ ᱨᱮᱞᱤᱧ ᱵᱩᱷᱟᱹᱣ ᱠᱟᱜ-ᱟ ᱦᱚᱭ ᱛᱚ ᱡᱮ ᱱᱚᱜᱼᱚᱭ ᱱᱚᱜᱼᱚᱭ ᱟᱞᱤᱧ ᱢᱟᱱᱮ ᱱᱚᱜᱼᱚᱭ ᱱᱚᱜᱼᱚᱭ ᱧᱮᱞᱚᱜ ᱠᱟᱱᱟ ᱠᱟᱹᱢᱤ ᱠᱚ ᱧᱟᱢᱚᱜ ᱠᱟᱱᱟ ᱱᱚᱝᱠᱟ ᱪᱤᱠᱟᱹᱛᱮ ᱚᱲᱟᱜ ᱨᱮ ᱦᱮᱡ ᱠᱟᱛᱮ ᱠᱟᱹᱢᱤ ᱠᱚ ᱮᱢᱚᱜ ᱠᱟᱱᱟ? ᱟᱞᱤᱧ ᱫᱚ ᱢᱟᱲᱟᱝ ᱨᱮᱜᱤᱧ ᱵᱩᱡᱷᱟᱹᱣ ᱠᱟᱜᱼᱟ ᱦᱚᱭᱛᱚ ᱡᱟᱦᱟᱱᱟᱜ ᱚᱱᱠᱟ ᱢᱮᱱᱟᱜᱼᱟ ᱠᱟᱨᱚᱱ ᱡᱮ ᱚᱱᱟᱛᱮ ᱢᱟᱱᱮ ᱟᱞᱚ ᱚᱲᱟᱜ ᱠᱚ ᱦᱮᱡ ᱞᱮᱱᱟ᱾ᱟᱫᱚ ᱚᱱᱟ ᱜᱮᱞᱤᱧ ᱵᱩᱡᱷᱟᱹᱣ ᱠᱮᱜᱼᱟ ᱡᱮ ᱦᱚᱭᱛᱚ ᱡᱟᱦᱟᱱᱟᱜ ᱚᱱᱠᱟ ᱢᱮᱱᱟᱜᱼᱟ ᱥᱮ ᱚᱲᱟᱜ ᱫᱷᱟᱹᱵᱤᱡ ᱪᱟᱹᱠᱷᱨᱤ ᱦᱤᱡᱩᱜ ᱛᱟᱹᱵᱤᱱᱟ ᱢᱤᱫᱴᱤᱡ ᱚᱱᱟ ᱫᱚ ᱢᱤᱫᱴᱤᱡ ᱩᱱᱤ ᱪᱮᱛᱟᱱ ᱨᱮ ᱠᱩᱠᱞᱤ ᱨᱟᱠᱟᱵ ᱞᱮᱱᱟ ᱚᱱᱟ ᱠᱷᱟᱹᱛᱤᱨ ᱛᱮᱜᱮ ᱟᱹᱞᱤᱧ ᱫᱚ ᱦᱟᱸᱜ ᱦᱚᱭᱛᱚ ᱱᱚᱣᱟ ᱠᱷᱚᱡ ᱞᱤᱧ ᱵᱟᱧᱪᱟᱣ ᱠᱟᱱᱟ ᱛᱟᱦᱞᱮ ᱟᱹᱵᱤᱱ ᱫᱚ ᱛᱤᱱᱟᱹᱜ ᱯᱩᱭᱥᱟ ᱠᱚ ᱮᱲᱮ ᱠᱟᱜ ᱵᱤᱱᱟ ᱚᱱᱟ ᱠᱟᱹᱢᱤ ᱛᱮᱫᱚ?
ᱟᱹᱞᱤᱧ ᱫᱚ ᱦᱟᱸᱜ ᱮᱠᱟᱞ ᱜᱮ ᱵᱟᱠᱚ ᱮᱲᱮ ᱫᱟᱲᱮ ᱟᱹᱞᱤᱧᱟ ᱩᱥᱟᱹᱨᱟ ᱫᱚ ᱯᱟᱭᱥᱟ ᱠᱚᱫᱚ᱾ ᱦᱮᱸ ᱦᱮ ᱟᱸᱡᱚᱢᱚᱜ ᱠᱟᱱ ᱜᱮᱭᱟ ᱟᱹᱞᱤᱧᱟᱜ ᱪᱮᱫ ᱞᱮᱠᱟ ᱟᱸᱡᱚᱢᱚᱜ ᱠᱟᱱᱟ? ᱟᱹᱞᱤᱧ ᱫᱚ ᱦᱟᱸᱜ ᱮᱠᱟᱞ ᱵᱟᱠᱚ ᱮᱲᱮ ᱫᱟᱲᱮᱣ ᱟᱹᱞᱤᱧᱟ ᱱᱤᱛ ᱦᱟᱹᱵᱤᱡ ᱛᱮ ᱚᱱᱟ ᱠᱚ ᱢᱮᱱᱟ ᱵᱟᱠᱚ ᱮᱲᱮᱣ ᱠᱟᱜ ᱞᱤᱧᱟᱹ ᱟᱫᱚ ᱟᱹᱞᱤᱧ ᱞᱤᱧ ᱵᱩᱡᱷᱟᱹᱣ ᱜᱮᱭᱟ᱾ ᱟᱨ ᱟᱹᱞᱤᱧᱨᱮ ᱵᱟᱵᱟ ᱦᱚᱸ ᱛᱷᱚᱲᱟ ᱜᱟᱱ ᱮ ᱢᱮᱛᱟ ᱢᱮ ᱦᱩᱥᱭᱟᱹᱨ ᱞᱮᱠᱟᱛᱮ ᱥᱮ ᱪᱮᱫ ᱢᱮᱛᱟᱭ ᱢᱮ ᱩᱱᱤ ᱫᱚ ᱟᱹᱞᱤᱧ ᱡᱟᱦᱟᱸᱱᱟᱜ ᱜᱤ ᱚᱝᱠᱟ ᱚᱯᱷᱚᱨ ᱞᱮᱠᱟ ᱦᱤᱡᱩᱜᱼᱟ ᱞᱟᱹᱭ ᱟᱭᱟᱞᱤᱧ ᱱᱚᱝᱠᱟ ᱱᱚᱝᱠᱟ ᱱᱚᱣᱟ ᱡᱤᱱᱤᱥ ᱦᱩᱭᱩᱜ ᱠᱟᱱᱟ ᱟᱫᱚ ᱩᱱᱤᱜᱮ ᱞᱟᱹᱭ ᱟᱞᱤᱧᱟᱭ ᱱᱚᱣᱟ ᱫᱚ ᱟᱞᱚᱵᱮᱱ ᱪᱤᱠᱟᱹᱭᱟ ᱟᱞᱚᱢ ᱪᱤᱠᱟᱹᱭᱟ ᱦᱟᱱᱟ ᱟᱞᱚᱢ ᱪᱤᱠᱟᱹᱭᱟ ᱱᱚᱣᱟ ᱫᱚ ᱵᱟᱝ ᱵᱷᱟᱜᱤᱭᱟ ᱱᱚᱣᱟ ᱫᱚ ᱱᱤᱠᱟᱭ ᱜᱮᱭᱟ ᱦᱟᱱᱠᱟᱭ ᱜᱮᱭᱟ ᱟᱫᱚ ᱚᱱᱮ ᱠᱚ ᱢᱮᱱᱟ ᱵᱟᱢ ᱦᱩᱫᱤᱥ ᱧᱟᱢ ᱠᱷᱟᱡ ᱟᱢ ᱯᱚᱨᱤᱵᱟᱨ ᱨᱮ ᱥᱮ ᱟᱢᱟᱜ ᱜᱷᱟᱨᱚᱡᱽ ᱨᱮ ᱛᱷᱚᱲᱟ ᱜᱟᱱ ᱠᱟᱛᱷᱟ ᱠᱩ ᱦᱟᱸᱜ ᱞᱟᱹᱭ ᱢᱮ ᱛᱚ ᱩᱱᱠᱩ ᱦᱩᱫᱤᱥ ᱠᱟᱛᱮ ᱠᱚ ᱞᱟᱹᱭᱟᱢᱟ ᱱᱚᱣᱟ ᱫᱚ ᱟᱞᱚᱢ ᱪᱮᱸᱠᱟᱭᱟ ᱟᱨ ᱚᱱᱟ ᱫᱚ ᱟᱞᱚᱢ ᱪᱮᱠᱟᱭᱟ ᱛᱚ ᱟᱹᱰᱤ ᱱᱟᱯᱟᱭ ᱜᱮ ᱦᱩᱭᱩᱜᱼᱟ᱾ ᱟᱫᱚ ᱚᱱᱠᱟ ᱜᱮ ᱟᱭᱢᱟ ᱜᱟᱱ ᱚᱯᱷᱟᱨ ᱥᱮ ᱢᱮᱛᱟᱜ ᱢᱮ ᱚᱱᱠᱟᱱᱟᱜ ᱦᱮᱡ ᱞᱮᱱᱟ ᱯᱷᱳᱱ ᱠᱟᱛᱮᱜ ᱦᱚᱸ ᱡᱮ ᱱᱚᱰᱮ ᱦᱤᱡᱩᱜ ᱢᱮ ᱱᱚᱜᱚᱭ ᱟᱢ ᱪᱤᱫ ᱚᱸᱰᱮ ᱫᱚᱢ ᱠᱟᱹᱢᱤ ᱠᱟᱱᱟ ᱡᱟᱜᱮ ᱧᱟᱢ ᱫᱟ ᱱᱚᱰᱮ ᱫᱚ ᱦᱮᱡ ᱞᱮᱱᱠᱷᱟᱱ ᱟᱢ ᱰᱷᱮᱨᱮᱢ ᱧᱟᱢᱟ ᱪᱤᱠᱟᱭᱟᱢ ᱚᱱᱮ ᱚᱝᱠᱟ ᱞᱟᱞᱚᱪ ᱞᱮᱠᱟᱱᱟᱜ ᱟᱭᱩ ᱠᱚ ᱮᱢᱚᱜᱼᱟ ᱟᱫᱚ ᱚᱱᱟ ᱦᱚᱸ ᱮᱴᱟᱜ ᱦᱚᱲ ᱫᱚ ᱵᱟᱝᱟ ᱟᱯᱱᱟᱨ ᱨᱮᱱ ᱦᱚᱲ ᱜᱤ ᱟᱫᱚ ᱟᱹᱞᱤᱧ ᱞᱤᱧ ᱦᱩᱫᱤᱥ ᱵᱟᱲᱟ ᱠᱮᱫᱟ ᱱᱚᱝᱠᱟ ᱫᱚ ᱪᱮᱠᱟᱛᱮ ᱦᱩᱭ ᱫᱟᱲᱮᱭᱟᱜᱼᱟ ᱛᱟᱱᱛᱚ ᱟᱹᱞᱤᱧ ᱦᱟᱱᱛᱮ ᱱᱟᱛᱮᱞᱤᱧ ᱠᱚᱞ ᱵᱟᱲᱟ ᱠᱮᱫᱟᱤᱧ ᱠᱩᱞᱤ ᱵᱟᱲᱟ ᱠᱮᱫ ᱠᱚᱣᱟ ᱟᱫᱚᱞᱤᱧ ᱵᱩᱡᱷᱟᱹᱣ ᱠᱮᱫᱟ ᱟᱪᱪᱷᱟ ᱱᱚᱣᱟ ᱫᱚ ᱱᱚᱝᱠᱟ ᱱᱚᱝᱠᱟᱱ ᱡᱤᱱᱤᱥ ᱠᱟᱱᱟ ᱟᱨ ᱛᱟᱱ ᱛᱮ ᱚᱱᱮ ᱵᱟᱝ ᱦᱩᱭ ᱞᱮᱱᱟ ᱚᱱᱠᱟ ᱠᱟᱫᱚ ᱚᱱᱮ ᱠᱚ ᱢᱮᱱᱟ ᱯᱟᱥᱮᱡ ᱡᱟᱦᱟᱸ ᱞᱮᱠᱟ ᱛᱮᱜᱮ ᱟᱹᱞᱤᱧ ᱫᱚᱞᱤᱧ ᱯᱟᱹᱛᱭᱟᱹᱣ ᱴᱷᱤᱠ ᱞᱮᱱᱟ ᱮᱦᱚᱵ ᱨᱮᱫᱚ ᱦᱟᱸᱜ ᱟᱫᱚ ᱯᱟᱹᱛᱭᱟᱹᱣ ᱠᱟᱛᱮ ᱦᱚᱸ ᱚᱱᱮ ᱠᱚ ᱢᱮᱱᱟ᱾ ᱩᱥᱟᱹᱨᱟ ᱫᱚᱢ ᱵᱟᱢ ᱮᱢᱟᱭᱟ ᱡᱟᱦᱟᱱᱟᱜ ᱡᱤᱱᱤᱥ ᱫᱚ ᱵᱚᱞᱮ ᱡᱟᱦᱟᱸᱭ ᱯᱟᱭᱥᱟᱭ ᱠᱚᱠᱚᱭ ᱠᱟᱱᱟ ᱛᱚ ᱟᱢ ᱩᱥᱟᱹᱨᱟ ᱫᱚ ᱵᱟᱢ ᱮᱢᱟᱭᱟ ᱚᱱᱮ ᱚᱱᱠᱟ ᱟᱨ ᱤᱱᱟ ᱛᱮᱜᱮ ᱱᱚᱜᱼᱚᱭ ᱦᱟᱱᱛᱮ ᱱᱟᱛᱮ ᱞᱤᱧ ᱠᱩᱞᱤ ᱵᱟᱲᱟ ᱠᱮᱜ ᱠᱚᱣᱟ ᱡᱮ ᱪᱮᱜ ᱠᱟᱱᱟ ᱱᱚᱣᱟ ᱫᱚ ᱵᱟᱝ ᱠᱟᱱᱟ ᱟᱨ ᱪᱤᱫᱟᱜ ᱩᱱᱤ ᱱᱚᱝᱠᱟᱭ ᱢᱤᱛᱟᱹᱧ ᱠᱟᱱᱟ ᱟᱨ ᱢᱤᱫᱴᱮᱱ ᱠᱚᱲᱟ ᱦᱚᱸ ᱩᱱᱤ ᱚᱱᱠᱟ ᱜᱮ ᱢᱮᱛᱟᱫᱮ ᱛᱟᱦᱮᱱᱟ ᱟᱨ ᱩᱱᱤ ᱦᱚᱸ ᱚᱱᱠᱟ ᱜᱮ ᱟᱹᱞᱤᱧ ᱞᱟᱹᱭ ᱟᱹᱞᱤᱧ ᱠᱟᱱᱟ ᱟᱫᱚ ᱞᱤᱧ ᱧᱟᱯᱟᱢ ᱱᱟ ᱟᱹᱞᱤᱧ ᱟᱫᱚᱞᱤᱧ ᱢᱮᱱ ᱟᱪᱪᱷᱟ ᱱᱚᱝᱠᱟ ᱱᱚᱝᱠᱟ ᱠᱟᱱᱟ ᱟᱫᱚ ᱵᱟᱞᱟᱝ ᱢᱤᱛᱟᱭᱟ ᱪᱮᱫ ᱦᱚᱸ ᱛᱟᱭᱚᱢᱛᱮ ᱚᱱᱮ ᱵᱟᱹᱞᱤᱧ ᱤᱭᱟᱹ ᱮᱫᱟ ᱟᱨ ᱟᱭᱢᱟ ᱫᱷᱚᱢ ᱚᱱᱟ ᱵᱟᱝ ᱠᱟᱱᱟ ᱩᱱᱤ ᱢᱚᱛᱚᱭ ᱜᱮ ᱟᱭᱢᱟ ᱦᱚᱲ ᱚᱱᱠᱟ ᱠᱚ ᱞᱟᱹᱭ ᱵᱟᱲᱟᱣ ᱠᱟᱜ ᱞᱤᱧᱟᱹ ᱟᱫᱚ ᱟᱵᱮᱱ ᱦᱟᱸᱜ ᱞᱟᱹᱭᱵᱮᱱ ᱪᱤᱜ ᱠᱟᱛᱮ ᱱᱚᱸᱰᱮ ᱠᱷᱚᱱ ᱵᱟᱧᱪᱟᱣᱱᱟ᱾ ᱪᱮᱠᱟᱛᱮᱵᱮᱱ ᱦᱩᱫᱤᱥ ᱧᱟᱢ ᱠᱮᱫᱟ ᱡᱮ ᱱᱚᱣᱟ ᱫᱚ ᱱᱚᱝᱠᱟ ᱠᱟᱹᱢᱤ ᱠᱟᱱᱟ ᱥᱮ ᱦᱟᱝᱠᱟ ᱠᱟᱹᱢᱤ ᱠᱟᱱᱟ ᱚᱱᱟ ᱵᱟᱨᱮᱛᱮ ᱢᱤᱫᱵᱟᱨ ᱠᱟᱛᱷᱟ ᱟᱵᱮᱱ ᱞᱟᱹᱭ ᱵᱮᱱ?
ᱦᱮᱸ ᱪᱤᱠᱟᱹᱛᱮ ᱦᱩᱫᱤᱥ ᱫᱚ ᱢᱟᱱᱮ ᱵᱟᱹᱞᱤᱧ ᱦᱩᱫᱤᱥ ᱧᱟᱢ ᱠᱟᱜᱼᱟ ᱟᱫᱚ ᱟᱹᱞᱤᱧᱟᱜ ᱚᱱᱮ ᱟᱹᱞᱤᱧ ᱫᱚ ᱞᱤᱧ ᱢᱚᱱᱮ ᱠᱮᱜᱼᱟ ᱡᱮ ᱚᱲᱟᱜ ᱨᱮᱠᱚ ᱦᱮᱡ ᱠᱟᱱᱟ ᱢᱤᱫᱴᱤᱡ ᱠᱟᱹᱢᱤ ᱚᱲᱟᱜ ᱨᱮ ᱠᱟᱹᱢᱤ ᱮᱢᱚᱜ ᱠᱟᱱᱟ ᱢᱤᱫᱴᱤᱡ ᱩᱱᱟᱹᱜ ᱦᱚᱲ ᱩᱱᱟᱹᱜ ᱵᱷᱟᱹᱜᱤ ᱱᱟᱢᱵᱟᱨᱟᱛᱮᱫ ᱱᱟᱢᱵᱟᱨ ᱠᱚᱠᱩ ᱯᱟᱸᱡᱟᱭ ᱛᱮ ᱠᱚ ᱞᱟᱸᱜᱟ ᱪᱟᱵᱟᱜ ᱠᱟᱱᱟ ᱩᱱᱠᱩ ᱚᱲᱟᱜ ᱨᱮ ᱠᱟᱹᱢᱤ ᱪᱤᱠᱟᱹ ᱛᱮᱠᱚ ᱮᱢᱚᱜᱼᱟ ᱡᱟᱦᱟᱱᱟᱜ ᱜᱤ ᱟᱹᱞᱤᱧ ᱫᱚ ᱱᱚᱝᱠᱟᱞᱤᱧ ᱢᱚᱱᱮ ᱞᱮᱜᱼᱟ ᱡᱚᱠᱷᱚᱱᱮᱛ ᱞᱮ ᱧ ᱠᱮᱜᱼᱟ ᱦᱮᱸ ᱩᱱᱟᱹᱜ ᱯᱚᱨᱮ ᱠᱚ ᱯᱷᱳᱱ ᱟᱜ ᱞᱤᱧ ᱛᱟᱦᱮᱸᱜᱟ ᱦᱮᱸ ᱟᱸᱡᱚᱢᱮᱜᱼᱟ ᱵᱤᱱ ᱨᱚᱲ
ᱦᱮᱸ ᱟᱸᱡᱚᱢᱚᱜ ᱠᱟᱱ ᱜᱮᱭᱟ ᱦᱟᱸᱜ ᱟᱫᱚ ᱛᱷᱚᱲᱟᱜᱟᱱ ᱚᱱᱮ ᱠᱚ ᱢᱮᱱᱼᱟ ᱠᱟᱹᱴ ᱠᱟᱹᱴ ᱦᱟᱸᱜ ᱦᱤᱡᱩᱜ ᱠᱟᱱᱟ ᱟᱲᱟᱝ ᱟᱸᱡᱚᱢᱚᱜ ᱠᱟᱱ ᱜᱮᱭᱟ ᱦᱟᱸᱜ ᱟᱵᱤᱱᱟᱜ ᱯᱟᱥᱮᱡ ᱱᱮᱴᱳᱣᱟᱨᱠ ᱠᱚᱢ ᱜᱮᱭᱟ ᱥᱮ ᱪᱮᱫ ᱞᱮᱠᱟᱛᱮ
ᱵᱟᱝ ᱟᱛᱚ ᱟᱞᱤᱧᱟᱜ ᱱᱮᱴᱣᱟᱨᱠ ᱢᱟ ᱴᱟᱣᱟᱨ ᱠᱚᱦᱚᱸ ᱛᱚ ᱵᱷᱟᱹᱜᱤ ᱜᱮ ᱢᱮᱱᱟᱜᱼᱟ ᱛᱟᱦᱞᱮ ᱟᱨ ᱟᱞᱮ ᱥᱮᱜ ᱢᱟ ᱟᱫᱚ ᱦᱩᱭ ᱫᱟᱲᱮᱭᱟᱜᱼᱟ ᱱᱚᱜᱼᱚᱭ ᱛ ᱟᱞᱮ ᱥᱮᱫ ᱢᱟ ᱠᱟᱹᱡᱮ ᱫᱟᱜᱮᱜᱼᱟ ᱛᱚ ᱟᱫᱚ ᱟᱨ ᱱᱚᱜᱚᱰᱮ ᱨᱚᱛᱷ ᱠᱚᱦᱚᱸ ᱦᱩᱭᱩᱜ ᱠᱟᱱᱟ ᱫᱚᱢᱮ ᱡᱳᱨ ᱦᱚᱲᱠᱚ ᱵᱷᱤᱲ ᱠᱟᱜᱼᱟ ᱚᱱᱟ ᱠᱚ ᱠᱷᱟᱹᱛᱤᱨ ᱛᱮ ᱦᱳᱭ ᱛᱚ ᱡᱟᱦᱟᱱᱟᱜ ᱚᱥᱩᱵᱤᱫᱷᱟ ᱦᱩᱭᱩᱜ ᱠᱟᱱᱟ ᱫᱚᱢᱮ ᱠᱤ ᱵᱟᱹᱲᱤᱡ ᱠᱟᱱᱟ ᱢᱟᱱᱮ ᱱᱮᱴᱳᱣᱟᱨᱠ ᱨᱮᱱᱟᱜ
ᱵᱟᱝ ᱚᱠᱟ ᱥᱚᱢᱚᱭ ᱵᱟᱝ ᱟᱸᱡᱚᱢᱚᱜ ᱠᱟᱱᱟ ᱟᱹᱞᱤᱧ ᱢᱟ ᱟᱹᱰᱤ ᱯᱷᱟᱸᱠᱟ ᱨᱮ ᱢᱮᱱᱟᱜ ᱞᱤᱧᱟᱹ ᱯᱩᱨᱟᱹ ᱵᱟᱦᱨᱮ ᱞᱤᱧ ᱩᱰᱩᱝ ᱠᱟᱱᱟ ᱟᱨ ᱯᱷᱟᱭᱤᱵᱽ ᱡᱤ ᱥᱟᱵ ᱫᱟ ᱟᱫᱚ ᱟᱹᱞᱤᱧ ᱞᱤᱧ ᱚᱱᱠᱟᱭᱮᱫᱟ ᱟᱨ ᱥᱟᱹᱭ ᱛᱚ ᱜᱚᱴᱟ ᱫᱤᱱ ᱜᱮ ᱯᱷᱟᱭᱤᱵᱽ ᱡᱤ ᱜᱤᱭ ᱥᱟᱵᱟ᱾ ᱟᱫᱚ ᱟᱹᱞᱤᱧ ᱞᱤᱧ ᱚᱱᱠᱟᱭ ᱫᱟ ᱵᱚᱞᱮ ᱵᱟᱝ ᱫᱚ ᱟᱹᱞᱤᱧᱟᱜ ᱜᱮ ᱰᱤᱥᱴᱟᱵ ᱮᱫ ᱠᱟᱱ ᱵᱟᱝ ᱫᱚ ᱩᱱᱤᱭᱟᱜ ᱵᱚᱞᱮ? ᱚᱠᱟ ᱚᱠᱟ ᱥᱚᱢᱚᱭ ᱦᱟᱸᱜ ᱚᱱᱠᱟ ᱟᱲᱟᱝ ᱤᱭᱟᱹᱜ ᱠᱟᱹᱴᱟᱹᱜ ᱦᱤᱡᱩᱜ ᱠᱟᱱᱟ ᱟᱫᱚ ᱱᱤᱛᱚᱜ ᱫᱚ ᱦᱟᱸᱜ ᱱᱟᱯᱟᱭᱮᱱᱟ ᱱᱤᱛᱚᱜ ᱫᱚ ᱟᱨᱦᱚᱸ ᱟᱫᱚ ᱚᱱᱟᱛᱮ ᱱᱚᱜᱼᱚᱭ ᱦᱚᱭ ᱱᱟᱠᱷᱟᱞᱤᱧ ᱥᱟᱢᱟᱝ ᱞᱮᱫᱼᱟ ᱟᱫᱚ ᱱᱤᱛᱚᱜ ᱫᱚ ᱟᱨᱦᱚ ᱞᱤᱧ ᱡᱩᱛ ᱠᱮᱫᱼᱟ ᱟᱫᱚ ᱦᱮ ᱢᱟ ᱦᱟᱸᱜ ᱨᱚᱲ ᱤᱫᱤ ᱵᱮᱱ ᱪᱮᱫ ᱵᱮᱱ ᱞᱟᱹᱭᱮᱫ
ᱟᱪᱪᱷᱟ ᱪᱮᱫ ᱤᱧ ᱨᱚᱲ ᱮᱫ ᱛᱟᱦᱮᱱ ᱡᱷᱚᱛᱚ ᱤᱧ ᱦᱤᱲᱤᱧ ᱠᱮᱜ-ᱟ ᱪᱮᱫ ᱞᱤᱧ ᱮᱦᱚᱵ ᱞᱮᱫᱟ᱾ ᱟᱞᱤᱧ ᱡᱚᱠᱷᱚᱱ ᱤᱱᱴᱟᱨ ᱞᱤᱧ ᱮᱢ ᱠᱮᱫᱟ ᱦᱮ ᱛᱟᱦᱞᱮ ᱤᱱᱟ ᱯᱚᱨᱮ ᱦᱩᱸ ᱛᱮᱭᱟᱜ ᱛᱟᱦᱮᱞᱮ ᱞᱤᱧ ᱵᱩᱡᱷᱟᱣᱼᱟ ᱡᱮ
ᱦᱮᱸ ᱦᱮᱸᱟᱸᱡᱚᱢᱮᱫ ᱠᱟᱱ ᱜᱮᱭᱟᱞᱤᱧ ᱟᱹᱞᱤᱧ ᱡᱚᱛᱚ ᱠᱟᱛᱷᱟ ᱡᱚᱠᱷᱚᱱ ᱦᱟᱸᱜ ᱵᱟᱹᱞᱤᱧ ᱟᱸᱡᱚᱢᱟ ᱛᱚ ᱟᱹᱞᱤᱧ ᱛᱮᱜᱮᱞᱤᱧ ᱨᱚᱲᱟ᱾
ᱟᱪᱪᱷᱟ ᱤᱱᱴᱟᱨ ᱟᱞᱤᱧᱟᱜ ᱵᱷᱟᱜᱤ ᱜᱮ ᱨᱮᱡᱟᱞ ᱦᱮᱡ ᱞᱮᱱ ᱦᱚᱭ ᱛᱚ ᱡᱟᱦᱟᱱᱟᱜ ᱚᱱᱠᱟ